ᱦᱮᱞᱳ
ᱦᱮᱸ ᱵᱚᱭᱦᱟ ᱟᱸᱡᱚᱢᱚᱜ ᱠᱟᱱ ᱜᱮᱭᱟ ᱤᱧᱟᱹᱜ ᱨᱚᱲ?
ᱦᱮᱸ ᱟᱸᱡᱚᱢᱚᱜ ᱠᱟᱱ ᱜᱮᱭᱟ ᱤᱧᱟᱹᱜ ᱴᱷᱤᱠ ᱴᱷᱟᱠ ᱨᱚᱲ ᱟᱸᱡᱚᱢᱚᱜ ᱠᱟᱱ ᱜᱮᱭᱟ ᱛᱚ?
ᱦᱮᱸ ᱟᱸᱡᱚᱢᱚᱜ ᱠᱟᱱ ᱜᱮᱭᱟ ᱢᱮᱱᱠᱷᱟᱱ ᱛᱷᱳᱲᱟ ᱟᱹᱰᱤ ᱱᱟᱥᱮ ᱱᱟᱥᱮ ᱦᱟᱸᱜ ᱛᱷᱳᱲᱟ ᱨᱟᱸᱜᱟᱣ ᱧᱚᱜ ᱵᱮᱱ ᱨᱚᱲ ᱠᱷᱟᱡ ᱥᱮ ᱥᱩᱨ ᱧᱚᱜ ᱠᱟᱛᱮᱜ ᱵᱮᱱ ᱨᱚᱲᱟ ᱠᱷᱟᱡ ᱢᱳᱵᱟᱭᱤᱞ ᱥᱩᱨ ᱠᱟᱛᱮ
ᱟᱪᱪᱷᱟ ᱟᱪᱪᱷᱟ ᱦᱮᱸ ᱢᱳᱵᱟᱭᱤᱞ ᱥᱩᱨ ᱨᱮᱜᱮ ᱢᱟ ᱨᱚᱲ ᱢᱟ ᱦᱩᱭᱩᱜ ᱠᱟᱱ ᱜᱮᱭᱟ ᱟᱫᱚ ᱛᱟᱦᱞᱮ ᱱᱟᱯᱟᱭ ᱵᱟᱲᱟ ᱜᱮ?
ᱦᱮᱸ ᱱᱟᱯᱟᱭ ᱵᱟᱲᱟ ᱜᱮᱭᱟᱞᱮ ᱦᱟᱸᱜ ᱡᱚᱛᱚ ᱦᱚᱲ ᱠᱚᱜᱮ ᱱᱚᱜᱼᱚᱭ ᱪᱟᱸᱫᱳ ᱵᱚᱸᱜᱟᱣᱟᱜ ᱫᱩᱞᱟᱹᱲ ᱫᱟᱭᱟ ᱛᱮᱜᱮ ᱟᱨ ᱟᱯᱮ ᱠᱚᱜᱮ ᱪᱮᱫ ᱞᱮᱠᱟ?
ᱦᱮᱸ ᱟᱞᱮ ᱠᱚᱦᱚᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱢᱮᱱᱟᱜ ᱞᱮᱭᱟ ᱪᱟᱸᱫᱳᱣᱟᱜ ᱟᱥᱤᱨᱵᱟᱫᱽ ᱛᱮᱜᱮ ᱛᱚ ᱟᱪᱪᱷᱟ ᱡᱟᱭᱦᱳᱠ ᱱᱟᱯᱟᱭ ᱵᱚᱱ ᱛᱟᱦᱮᱸ ᱞᱮᱱᱠᱷᱟᱡ ᱜᱮ ᱵᱮᱥᱟ
ᱮᱠᱟᱞ ᱮᱠᱟᱞ ᱮᱛᱮᱫ ᱱᱟᱯᱟᱭ ᱜᱮᱵᱚᱱ ᱛᱟᱦᱮᱸ ᱞᱮᱱᱠᱟᱱ ᱡᱚᱛᱚ ᱦᱚᱲᱜᱮ ᱱᱟᱯᱟᱭ ᱦᱩᱭᱩᱜᱼᱟ ᱟᱨ ᱮᱱᱛᱮᱫ ᱱᱟᱯᱟᱭ ᱵᱟᱢ ᱛᱟᱦᱮᱸᱱ ᱠᱷᱟᱡ ᱫᱚ ᱡᱟᱦᱟᱱᱟᱜ ᱪᱮᱫ ᱞᱮᱠᱟᱢ ᱠᱟᱹᱢᱤ ᱫᱟᱲᱮᱭᱟᱜᱼᱟ ᱥᱮ ᱡᱟᱦᱟᱱᱟᱜ ᱜᱮ ᱪᱮᱫ ᱦᱚᱸ ᱵᱟᱢ ᱪᱮᱠᱟ ᱫᱟᱲᱮᱭᱟᱜᱼᱟ ᱥᱮ ᱵᱟᱝ?
ᱡᱟᱭᱦᱚᱠ ᱢᱟᱱᱮᱢ ᱤᱭᱟᱹ ᱫᱟᱲᱮᱜᱼᱟ ᱡᱟᱦᱟᱱᱟᱜ ᱛᱮᱜᱮ ᱛᱟᱦᱚᱞᱮ ᱠᱟᱹᱢᱤ ᱠᱟᱡᱽ ᱫᱚ ᱪᱮᱫ ᱦᱩᱭᱩᱜ ᱠᱟᱱᱟ
ᱠᱟᱹᱢᱤ ᱞᱮᱠᱟᱛᱮᱫᱚ ᱱᱚᱜᱼᱚᱭ ᱦᱟᱸᱜ ᱟᱞᱮ ᱥᱮᱫ ᱫᱚ ᱮᱨ ᱟᱯᱷᱚᱨ ᱠᱚ ᱮᱛᱚᱦᱚᱵ ᱠᱟᱱᱟ ᱦᱟᱸᱜ ᱟᱫᱚ ᱮᱨ ᱟᱯᱷᱚᱨ ᱫᱚ ᱢᱟᱱᱮ ᱦᱩᱭ ᱵᱟᱲᱟᱭᱮᱱᱟ ᱱᱤᱛᱚᱜ ᱫᱚ ᱡᱟᱱᱟᱢᱚᱜ ᱠᱟᱱᱟ ᱦᱟᱸᱜ ᱟᱨ ᱢᱤᱫ ᱦᱟᱯᱛᱟ ᱠᱷᱟᱡ ᱜᱮ ᱟᱨ ᱱᱚᱝᱠᱟ ᱫᱟᱜ ᱵᱟᱲᱟ ᱞᱮ ᱠᱷᱟᱡ ᱜᱮ ᱦᱟᱸᱜ ᱵᱩᱡᱷᱟᱹᱣ ᱢᱮ ᱠᱟᱹᱢᱤ ᱫᱤᱱ ᱮᱦᱚᱵᱚᱜᱼᱟ ᱢᱟᱱᱮ ᱦᱩᱲᱩ ᱨᱚᱦᱚᱭ ᱠᱚ ᱮᱛᱚᱦᱚᱵᱚᱜᱼᱟ ᱦᱟᱸᱜ ᱟᱫᱚ ᱱᱤᱛᱚᱜ ᱛᱟᱺᱜᱤ ᱨᱮ ᱢᱮᱱᱟᱜ ᱞᱮᱭᱟ ᱱᱚᱜᱼᱚᱭ ᱫᱟᱜ ᱡᱟᱹᱲᱤ ᱨᱮᱜᱮ ᱛᱚ ᱟᱯᱮᱥᱮᱫ ᱪᱮᱫ ᱞᱮᱠᱟ ᱦᱟᱸᱜ
ᱟᱞᱮ ᱥᱮᱫ ᱢᱟ ᱵᱚᱨᱛᱚᱢᱟᱱ ᱱᱤᱛᱚᱜ ᱢᱟ ᱮᱨ ᱟᱯᱷᱚᱨ ᱠᱚ ᱦᱩᱭ ᱵᱟᱲᱟᱭᱮᱱᱟ ᱨᱚᱦᱚᱭ ᱞᱟᱹᱜᱤᱫ ᱫᱚ ᱢᱟᱱᱮ ᱡᱟᱱᱟᱢ ᱦᱩᱭᱱᱟ ᱟᱨᱠᱤ ᱨᱚᱦᱚᱭ ᱡᱩᱛᱩᱜ ᱞᱮᱠᱟ ᱫᱚ ᱛᱚ ᱢᱟᱱᱮ ᱱᱚᱜᱼᱚᱭ ᱮᱵᱚᱞ ᱦᱟᱸᱜ ᱥᱤ ᱠᱚ ᱫᱷᱩᱨᱟᱹᱣ ᱠᱟᱱᱟ ᱛᱚ ᱱᱤᱛᱚᱜ ᱢᱟ ᱵᱟᱹᱝᱨᱤ ᱱᱟᱦᱮᱞ ᱫᱚ ᱵᱟᱝ ᱠᱚ ᱥᱤᱭᱟᱹᱜ ᱠᱟᱱᱟ ᱴᱮᱠᱴᱚᱨ ᱛᱮ ᱛᱚ ᱚᱱᱟ ᱛᱮᱜᱮ ᱱᱚᱜᱼᱚᱭ ᱠᱚ ᱥᱤᱻ ᱵᱟᱲᱟᱭᱮᱫᱟ ᱦᱟᱸᱜ ᱟᱫᱚ ᱛᱷᱳᱲᱟ ᱜᱟᱱ ᱟᱞᱮ ᱥᱮᱫ ᱢᱟ ᱟᱯᱮᱥᱮᱫ ᱡᱮᱭᱥᱮ ᱠᱤ ᱟᱞᱮᱥᱮᱫ ᱢᱟ ᱫᱟᱜ ᱨᱮᱭᱟᱜ ᱟᱨᱤ ᱡᱟᱹᱥᱛᱤ ᱜᱮᱭᱟ
ᱦᱩᱸ ᱦᱩᱸ ᱚᱱᱠᱟᱧ ᱵᱟᱲᱟᱭ ᱠᱟᱜ
ᱛᱮ ᱢᱟᱱᱮ ᱡᱟᱹᱥᱛᱤ ᱧᱚᱜ ᱠᱟᱱᱟ ᱛᱚ ᱟᱫᱚ ᱚᱱᱟᱛᱮ ᱜᱟᱹᱪᱷᱤ ᱠᱚ ᱛᱷᱚᱲᱟ ᱠᱟᱴᱤᱡ ᱧᱚᱜ ᱜᱮᱭᱟ ᱩᱱᱩᱢᱚᱜ ᱠᱟᱱᱟ ᱚᱱᱟᱛᱮ ᱛᱷᱚᱲᱟ ᱜᱟᱱ ᱠᱚ ᱫᱮᱨᱤ ᱧᱚᱜ ᱠᱟᱫᱟᱭ ᱨᱚᱦᱚᱭ ᱠᱚᱫᱚ
ᱟᱪᱪᱷᱟ ᱟᱪᱪᱷᱟ ᱪᱷᱟ ᱟᱯᱮ ᱥᱮᱫ ᱢᱟ ᱟᱹᱰᱤ ᱡᱟᱹᱥᱛᱤ ᱫᱟᱜ ᱨᱮᱱᱟᱜ ᱚᱛᱚᱵ ᱥᱩᱵᱤᱫᱷᱟ ᱢᱮᱱᱟᱜᱼᱟ ᱢᱮᱱᱠᱷᱟᱱ ᱟᱞᱮᱥᱮᱫ ᱫᱚ ᱦᱟᱜ ᱟᱰᱤ ᱱᱚᱣᱟ ᱵᱩᱨᱩ ᱫᱤᱥᱚᱢ ᱦᱚᱲ ᱠᱟᱱᱟᱞᱮ ᱟᱫᱚ ᱫᱟᱜ ᱨᱮᱱᱟᱜ ᱫᱚ ᱟᱹᱰᱤ ᱠᱚᱥᱴᱚᱜ ᱟᱞᱮ ᱥᱮᱫ ᱫᱚ ᱡᱚᱠᱷᱚᱱ ᱡᱟᱦᱟᱸ ᱛᱤᱥ ᱱᱚᱝ ᱚᱱᱠᱟ ᱵᱚᱞᱮ ᱵᱟᱭ ᱫᱟᱜ ᱞᱮᱠᱷᱟᱡ ᱵᱩᱡᱷᱟᱹᱣ ᱢᱮ ᱟᱞᱮᱥᱮᱫ ᱫᱚ ᱱᱚᱝᱠᱟ ᱟᱠᱟᱞ ᱯᱟᱲᱟᱣᱱᱟ ᱟᱫᱚ ᱚᱱᱟ ᱤᱭᱟᱹᱛᱮ ᱟᱞᱮᱥᱮᱫ ᱫᱚ ᱢᱤᱫ ᱫᱷᱟᱣ ᱜᱮ ᱱᱚᱝᱠᱟ ᱥᱮᱨᱢᱟ ᱨᱮᱦᱚᱸ ᱥᱮ ᱵᱚᱪᱷᱚᱨ ᱨᱮᱦᱚᱸ ᱢᱤᱫ ᱫᱷᱟᱣᱜ ᱜᱮ ᱱᱚᱝᱠᱟ ᱪᱟᱥᱵᱟᱥ ᱛᱩᱭᱩᱜ-ᱟ ᱟᱨ ᱱᱚᱜᱼᱚᱭ ᱮᱠᱮᱱ ᱫᱟᱜ ᱛᱟᱸᱜᱤ ᱨᱮᱜᱮ ᱢᱮᱱᱟᱜ ᱞᱮᱭᱟ ᱥᱮᱨᱢᱟ ᱫᱟᱜ ᱡᱟᱹᱲᱤ ᱨᱮᱜᱮ ᱛᱚ ᱟᱯᱮ ᱥᱮᱫ ᱫᱚ ᱛᱚᱵᱮ ᱵᱟᱨ ᱫᱷᱟᱣ ᱦᱟᱸᱜ ᱦᱩᱭᱩᱜ ᱠᱟᱱᱟ ᱪᱟᱥᱼᱵᱟᱥ ᱠᱚᱫᱚ ᱱᱚᱣᱟ ᱦᱩᱲᱩ ᱪᱟᱥ ᱢᱟᱱᱮ
ᱦᱮᱸ ᱦᱮᱸ ᱟᱞᱮᱥᱮᱫ ᱫᱚ ᱱᱤᱭᱟᱹ ᱦᱩᱲᱩ ᱪᱟᱥ ᱫᱚ ᱵᱟᱨ ᱫᱷᱟᱣ ᱱᱟᱜ ᱦᱩᱭᱩᱜ ᱠᱟᱱᱟ ᱟᱨ
ᱟᱪᱪᱷᱟ ᱟᱪᱷᱟ
ᱢᱟᱱᱮ ᱫᱟᱜ ᱨᱮᱭᱟᱜ ᱚᱱᱠᱟ ᱥᱚᱢᱚᱥᱥᱟ ᱫᱚ ᱵᱟᱹᱱᱩᱜᱼᱟ ᱟᱛᱚ ᱚᱱᱟ ᱠᱚ ᱤᱭᱟᱹᱛᱮ ᱢᱟᱱᱮ ᱟᱞᱮᱥᱮᱫ ᱫᱚ ᱱᱟᱦᱟᱜ ᱵᱟᱨ ᱫᱷᱟᱣ ᱜᱮ ᱦᱩᱭᱩᱜᱼᱟ ᱪᱟᱥ ᱟᱵᱟᱫᱽ ᱠᱚᱫᱚ
ᱟᱨ ᱛᱚᱵᱮ ᱱᱚᱣᱟ ᱦᱩᱲᱩ ᱜᱤ ᱦᱳᱭᱳᱜᱼᱟ ᱪᱟᱥ ᱵᱟᱥ ᱥᱮ ᱢᱟᱱᱮ ᱡᱚᱛᱚ ᱞᱮᱠᱟᱱᱟᱜ ᱜᱮ ᱦᱟᱸᱜ ᱱᱚᱣᱟ ᱥᱚᱵᱽᱡᱤ ᱞᱮᱠᱟ ᱥᱚᱵᱡᱤ ᱞᱮᱠᱟ ᱠᱟᱢ ᱢᱮᱱ ᱞᱮᱠᱷᱟᱡ ᱦᱚᱸ ᱱᱚᱣᱟ ᱠᱩᱲᱪᱟᱹ ᱠᱚ ᱵᱮᱸᱜᱟᱲ ᱠᱚ ᱵᱷᱮᱱᱰᱤ ᱥᱮ ᱢᱟᱱᱮ ᱟᱭᱢᱟ ᱞᱮᱠᱟᱱ ᱛᱤᱱᱟᱹᱜ ᱥᱚᱵᱽᱡᱤ ᱢᱮᱱᱟᱜᱼᱟ ᱡᱚᱛᱚ ᱜᱮ ᱦᱟᱜ ᱡᱚᱛᱚ ᱜᱮ ᱪᱟᱥ ᱦᱩᱭᱩᱜᱼᱟ ᱥᱮ
ᱦᱮᱸ ᱟᱞᱮᱥᱮᱫ ᱫᱚ ᱢᱟᱱᱮ ᱡᱚᱛᱚ ᱜᱮ ᱪᱟᱥᱵᱟᱥ ᱦᱩᱭᱩᱜᱼᱟ ᱢᱟᱱᱮ ᱟᱞᱮᱥᱮᱫ ᱫᱚ ᱢᱟᱱᱮ ᱵᱩᱨᱩ ᱫᱤᱥᱚᱢ ᱫᱚ ᱵᱟᱝ ᱠᱟᱱᱟ ᱥᱮ ᱡᱮ ᱢᱟᱱᱮ ᱱᱮᱠᱟ ᱱᱮ ᱦᱮᱸ ᱥᱚᱢᱟᱱ ᱫᱤᱥᱚᱢ ᱠᱟᱱᱟ ᱛᱚ ᱟᱨ ᱫᱟᱜ ᱠᱚᱨᱮᱱᱟᱜ ᱦᱚᱸ ᱠᱳᱱᱚ ᱟᱠᱟᱞ ᱵᱟᱱᱩᱜᱼᱟ ᱛᱚ ᱚᱱᱟ ᱠᱚ ᱤᱭᱟᱹ ᱫᱚ ᱴᱚᱣᱟᱜ ᱠᱚ ᱥᱮ ᱡᱟᱦᱟᱱᱟᱜ ᱠᱚᱜᱮ ᱪᱟᱥᱵᱟᱥ ᱞᱟᱹᱜᱤᱫ ᱫᱚ ᱢᱟᱱᱮ ᱟᱹᱰᱤ ᱥᱩᱵᱤᱫᱷᱟ ᱟᱨᱠᱤ
ᱟᱪᱪᱷᱟ ᱟᱪᱪᱷᱟ
ᱪᱮᱫᱟᱜ ᱥᱮ ᱜᱟᱰᱟ ᱠᱚᱦᱚᱸ ᱢᱮᱱᱟᱜᱼᱟ ᱰᱚᱵᱷᱟ ᱠᱚ ᱢᱮᱱᱟᱜᱼᱟ ᱚᱸᱰᱮ ᱠᱷᱚᱱᱟᱜ ᱦᱚᱸ ᱫᱟᱜ ᱮᱢ ᱨᱟᱠᱟᱵ ᱫᱟᱲᱮᱭᱟᱜᱼᱟ ᱛᱟᱨᱯᱚᱨᱮ ᱟᱫᱟᱥ ᱢᱟᱱᱮ ᱢᱟᱨᱥᱟᱞ ᱠᱚ ᱢᱮᱱᱟᱜ ᱜᱮᱭᱟ ᱪᱷᱮᱞᱳ ᱢᱤᱥᱤᱱ ᱠᱚᱛᱮ ᱦᱚᱸ ᱫᱟᱜ ᱨᱟᱠᱟᱵᱚᱜᱼᱟ ᱛᱚ ᱟᱞᱮᱥᱮᱫ ᱫᱚ ᱢᱟᱱᱮ ᱠᱷᱚᱨᱟ ᱫᱤᱱ ᱦᱚᱸ ᱫᱟᱜ ᱨᱟᱠᱟᱵᱚᱜ ᱟᱨᱠᱤ ᱡᱮ ᱢᱟᱱᱮ ᱡᱟᱭᱜᱟ ᱡᱟᱭᱜᱟ ᱫᱚ ᱡᱮᱢᱚᱱ ᱟᱯᱮ ᱱᱟᱠᱷᱟ ᱡᱮᱢᱚᱱ ᱠᱷᱚᱨᱟ ᱫᱤᱱ ᱫᱚ ᱮᱠᱫᱚᱢ ᱵᱟᱝ ᱨᱟᱠᱟᱵᱚᱜᱼᱟ ᱫᱟᱜ ᱱᱤᱭᱟᱹ ᱱᱟᱠᱷᱟᱱ ᱫᱚ ᱨᱟᱠᱟᱵᱚᱜ ᱜᱮ ᱫᱟᱜ ᱴᱟᱜ ᱡᱚᱛᱚ ᱨᱟᱠᱟᱵᱚᱜᱼᱟ᱾
ᱟᱪᱪᱷᱟ ᱟᱪᱪᱷᱟ ᱦᱮᱸᱛᱚ ᱟᱞᱮ ᱥᱮᱫ ᱢᱟ ᱱᱚᱣᱟ ᱟᱰᱤ ᱫᱟᱜ ᱨᱮᱱᱟᱜ ᱠᱚᱥᱴᱚ ᱢᱮᱱᱟᱜᱼᱟ ᱢᱟᱱᱮᱼᱼ ᱚᱠᱟᱼᱼ ᱱᱚᱣᱟ ᱯᱟᱢᱯ ᱦᱚᱸᱠᱚ ᱞᱟᱜᱟᱣ ᱵᱟᱲᱟ ᱟᱠᱟᱫ ᱜᱮᱭᱟ ᱢᱟᱱᱮ ᱢᱚᱴᱚᱨ ᱯᱟᱢᱯᱠᱚ ᱵᱟᱹᱭᱥᱟᱹᱣ ᱵᱟᱲᱟ ᱟᱠᱟᱫᱟ ᱢᱮᱱᱠᱷᱟᱱᱼᱼ ᱟᱹᱰᱤ ᱡᱟᱹᱥᱛᱤ ᱠᱷᱚᱨᱪᱟ ᱢᱮᱱᱟᱜᱼᱟ ᱢᱚᱴᱚᱨ ᱯᱟᱢᱯ ᱨᱮᱱᱟᱜ ᱮᱱᱛᱮ ᱟᱞᱮ ᱥᱮᱫ ᱫᱚ ᱱᱚᱣᱟ ᱪᱷᱮᱼᱼ ᱥᱟᱛᱥᱚ ᱱᱚᱝᱠᱟ ᱯᱷᱤᱴ ᱵᱷᱤᱛᱨᱤ ᱫᱟᱜ ᱮᱢ ᱧᱟᱢᱟ᱾ ᱟᱫᱚ ᱟᱰᱤ ᱵᱷᱤᱛᱨᱤ ᱜᱮ ᱚᱱᱮ ᱮᱱᱛᱜ ᱪᱷᱮᱥᱚ ᱥᱟᱛᱥᱚ ᱯᱷᱤᱴ ᱥᱮ ᱟᱴᱥᱚ ᱦᱚᱸ ᱟᱫᱚᱢ ᱥᱮᱫ ᱫᱚ ᱱᱚ ᱥᱚ᱾ ᱛᱤᱭᱳᱟᱹᱜᱚᱜ ᱠᱟᱱᱟ ᱛᱚᱢ ᱵᱩᱡᱷᱟᱹᱣ ᱫᱟᱲᱮᱭᱟᱜ ᱠᱟᱱᱟ ᱵᱚᱞᱮ ᱟᱰᱤ ᱡᱟᱥᱛᱤ ᱢᱚᱛᱞᱚᱵ ᱵᱷᱤᱛᱨᱤ ᱨᱮ ᱫᱟᱜ ᱢᱮᱱᱟᱜᱼᱟ᱾ ᱟᱨ ᱱᱚᱣᱟ ᱠᱩᱧ ᱫᱟᱜ ᱠᱚᱦᱚᱸ ᱠᱚ ᱠᱩᱧ ᱦᱚᱸᱼᱼ ᱠᱚᱦᱚᱸ ᱢᱮᱱᱟᱜ ᱜᱮᱭᱟ ᱢᱮᱱᱠᱷᱟᱱ ᱱᱮᱛᱟᱨ ᱥᱤᱛᱩᱝ ᱫᱤᱱ ᱫᱚ ᱚᱱᱟ ᱠᱚᱦᱚᱸ ᱨᱚᱦᱚᱲ ᱪᱟᱵᱟᱜᱼᱟ ᱥᱮ ᱦᱤᱸᱡᱤᱫ ᱪᱟᱵᱟᱜ ᱮᱢ ᱢᱮᱱᱟ ᱫᱟᱲᱮᱭᱟᱜᱼᱟ᱾ ᱟᱨ ᱯᱩᱠᱷᱨᱤ ᱢᱟ ᱚᱱᱟ ᱢᱟ ᱟᱨᱦᱚᱸ ᱡᱟᱹᱥᱛᱤ ᱫᱤᱱ ᱞᱟᱦᱟ ᱨᱮᱜᱮ ᱦᱤᱸᱡᱮᱫ ᱪᱟᱵᱟᱜ ᱼᱼ
ᱟᱪᱪᱷᱟ ᱟᱞᱮ ᱥᱮᱫ ᱫᱚ ᱢᱟᱱᱮ ᱤᱱᱟᱹᱜ ᱫᱚ ᱵᱟᱝ ᱡᱟᱞᱟᱣ ᱦᱩᱭᱩᱜᱼᱟ ᱡᱮᱢᱚᱱ ᱠᱩᱧᱮᱢ ᱵᱟᱹᱭᱥᱟᱹᱣ ᱠᱚᱨᱛᱮ ᱜᱮᱞᱮ ᱟᱞᱮᱼᱼ ᱚᱱᱠᱟ ᱪᱚᱞᱞᱤᱥ ᱯᱚᱭᱛᱟᱞᱞᱤᱥ ᱨᱮᱜᱮ ᱫᱟᱜ ᱧᱟᱢᱚᱜᱼᱟ ᱟᱨᱠᱤ ᱢᱤᱫ ᱥᱚ ᱦᱚᱸ ᱵᱟᱝ ᱡᱟᱞᱟᱜ᱾ ᱯᱚᱧᱪᱟᱥ ᱦᱚᱸ ᱵᱟᱝ ᱯᱟᱨᱚᱢᱚᱜ ᱦᱩᱭᱩᱜ ᱛᱟᱢᱟ ᱪᱚᱞᱞᱤᱥ ᱯᱚᱸᱭᱛᱟᱞᱞᱤᱥ ᱨᱮᱜᱮ ᱫᱟᱜ ᱧᱟᱢᱚᱜᱼᱟ ᱛᱚ ᱚᱱᱟᱛᱮ ᱤᱭᱟᱹ ᱛᱮ ᱟᱨᱠᱤᱼᱼ ᱡᱚᱛᱚ ᱦᱚᱲ ᱱᱤᱡᱮᱨ ᱯᱟᱨᱥᱚᱱᱟᱞ ᱜᱮᱠᱚ ᱵᱤᱫ ᱵᱟᱲᱟ ᱟᱠᱟᱫᱟ ᱡᱮᱢᱚᱱ ᱟᱢᱟᱜ ᱫᱩᱭ ᱛᱤᱱ ᱵᱤᱜᱷᱟᱹ ᱡᱩᱢᱤ ᱛᱟᱦᱮᱸ ᱞᱮᱱᱠᱷᱟᱱ ᱢᱤᱫᱴᱮᱱ᱾ ᱵᱤᱫ ᱠᱮᱫᱟ ᱦᱟᱱᱤᱭᱟᱜ ᱫᱩᱭ ᱛᱤᱱ ᱵᱤᱜᱷᱟ ᱡᱚᱢᱤ ᱢᱮᱱᱟᱜ ᱛᱟᱭᱟ ᱩᱱᱤ ᱢᱤᱫᱴᱮᱡ ᱵᱤᱫ ᱠᱮᱫᱟ᱾
ᱮᱠᱟᱞ ᱦᱮᱸ ᱢᱟᱱᱮ ᱟᱰᱤ ᱪᱮᱛᱟᱱ ᱨᱮᱜᱮ ᱫᱟᱜ ᱛᱟᱦᱮᱱ ᱠᱷᱟᱡ ᱫᱚ ᱱᱚᱣᱟ ᱯᱚᱭᱥᱟ ᱦᱚᱸ ᱟᱰᱤᱼᱼ ᱠᱚᱢ ᱠᱷᱚᱨᱪᱟᱜᱼᱟ ᱟᱨ ᱟᱯᱱᱟᱨ ᱛᱮᱦᱚᱸ ᱵᱟᱨ ᱯᱮᱭᱟ ᱯᱟᱢᱯ ᱨᱮᱦᱚᱢ ᱵᱟᱹᱭᱥᱟᱣ ᱫᱟᱲᱮᱭᱟᱜᱼᱟ ᱥᱮ ᱵᱟᱝᱼᱼ
ᱦᱮᱸ ᱦᱮᱸ ᱟᱫᱚ ᱱᱤᱡᱮᱨᱟᱜ ᱚᱱᱠᱟ ᱛᱮᱜᱮ ᱛᱚ ᱚᱱᱟ ᱤᱭᱟᱹᱛᱮ ᱢᱟᱱᱮᱼᱼ ᱪᱟᱥᱵᱟᱥ ᱨᱮᱦᱚᱸ ᱟᱹᱰᱤ ᱥᱩᱵᱤᱫᱟ ᱟᱨᱠᱤ ᱡᱮ ᱥᱚᱵᱡᱤ ᱠᱚᱦᱚᱸ ᱥᱮ ᱱᱤᱭᱟᱹ ᱦᱩᱲᱩ ᱠᱚ ᱟᱦᱞᱮᱥᱮᱫ ᱫᱚ ᱜᱩᱢᱼᱼ ᱛᱩᱢ ᱪᱟᱥ ᱛᱟᱨ ᱢᱟᱱᱮ ᱟᱯᱮ ᱥᱮᱫ ᱫᱚ ᱢᱟᱱᱮ ᱵᱩᱨᱩ ᱫᱤᱥᱚᱢ ᱠᱟᱱᱟ ᱥᱮ ᱦᱟᱝ?
ᱦᱩᱸ ᱦᱩᱸ
ᱟᱪᱪᱷᱟ
ᱛᱚ ᱵᱩᱨᱩ ᱫᱤᱥᱚᱢ ᱤᱭᱟᱹᱛᱮ ᱡᱟᱹᱥᱛᱤ ᱱᱚᱜ-ᱚᱭ ᱱᱮᱛᱟᱨ ᱫᱤᱱ ᱫᱚ ᱦᱚᱸ ᱮᱢ ᱢᱮᱱ ᱫᱟᱲᱮᱭᱟᱜ-ᱟ᱾ ᱱᱚᱣᱟ ᱦᱩᱲᱩ ᱪᱟᱥ ᱜᱮ ᱦᱩᱭᱩᱜ-ᱟ ᱦᱩᱲᱩ ᱨᱚᱦᱚᱭ ᱠᱚ ᱟᱨ ᱮᱥ ᱥᱮ ᱨᱮᱭᱟᱲ ᱫᱤᱱ ᱮᱢ ᱢᱮᱱ ᱞᱮᱠᱷᱟᱱ ᱩᱱ ᱡᱚᱠᱷᱟᱡ ᱫᱚ ᱦᱩᱲᱩ ᱪᱟᱥ ᱫᱚ ᱵᱟᱝ ᱜᱟᱱᱚᱜ-ᱟ ᱮᱱᱛᱮ ᱩᱱ ᱡᱚᱠᱷᱟᱱ ᱚᱱᱟ ᱫᱟᱜ ᱨᱮᱱᱟᱜ ᱢᱟ ᱟᱹᱰᱤ ᱟᱠᱟᱞ ᱫᱟᱜ ᱢᱟ ᱮᱠᱟᱞ ᱜᱮ ᱵᱟᱝ ᱛᱟᱦᱮᱱ ᱟᱫᱚ ᱩᱱ ᱡᱚᱠᱷᱟᱡ ᱫᱚ ᱦᱟᱸᱜ
ᱛᱩᱲᱤ ᱠᱩ ᱢᱩᱞᱟᱹ ᱠᱩ ᱟᱨᱦᱚᱸ ᱠᱟᱹᱴᱤᱡ ᱢᱟᱹᱴᱤᱡ ᱱᱚᱣᱟ ᱫᱟᱹᱞ ᱮᱢᱟᱱ ᱡᱤᱱᱤᱥ ᱚᱠᱟ ᱫᱚ ᱵᱷᱩᱴ ᱢᱟᱹᱥᱨᱤ ᱠᱤᱥᱟᱹᱨᱤ ᱟᱨ ᱦᱚᱲᱮᱡ ᱠᱚ ᱚᱱᱮ ᱚᱱᱟ ᱠᱚᱦᱟᱸᱜ ᱪᱟᱥ ᱜᱟᱱᱚᱜ-ᱟ ᱟᱞᱮ ᱥᱮᱫ ᱫᱚ ᱮᱱᱛᱮ ᱚᱱᱟ ᱨᱮᱫᱚ ᱟᱹᱰᱤ ᱠᱚᱢ ᱱᱚᱣᱟ ᱫᱟᱜ ᱞᱟᱜᱟᱜ-ᱟ ᱛᱷᱚ ᱟᱫᱚ ᱚᱱᱮ ᱚᱱᱟ ᱠᱷᱟᱹᱛᱤᱨ ᱛᱮ ᱚᱱᱟ ᱠᱩ ᱪᱟᱥ ᱫᱚ ᱦᱩᱭᱩᱜ ᱜᱮᱭᱟ ᱱᱟᱯᱟᱭ ᱜᱮ᱾ ᱫᱟᱯᱮ ᱥᱮᱫ ᱱᱚᱜ-ᱚ ᱱᱤᱭᱟᱹ ᱚᱠᱟ ᱛᱩᱲᱤ ᱢᱟᱹᱥᱨᱤ ᱠᱚᱯᱮ ᱮᱨ ᱟᱯᱷᱚᱨ ᱜᱮᱭᱟ ᱥᱮ
ᱦᱮᱸ ᱡᱚᱛᱚ ᱛᱩᱲᱤ ᱢᱟᱹᱥᱨᱤ ᱛᱟᱯᱚᱨᱮ ᱡᱮᱴᱟ ᱚᱱᱮ ᱜᱩᱦᱩᱢ ᱠᱚ ᱢᱮᱛᱟᱜ ᱠᱟᱱᱟ ᱥᱮ ᱜᱩᱦᱩᱢ ᱡᱮ ᱯᱤᱴᱷᱟᱹ ᱵᱩᱱ ᱡᱚᱢ ᱵᱟᱲᱟᱭᱟ ᱨᱩᱴᱤ ᱦᱮᱸ ᱚᱱᱟ ᱠᱚᱦᱚᱸ ᱪᱟᱥ ᱵᱟᱲᱟᱜ ᱜᱮᱭᱟ᱾ ᱢᱟᱱᱮ ᱟᱞᱮ ᱥᱮᱫ ᱫᱚ ᱡᱟ ᱡᱟᱵᱚᱛᱤᱭᱚ ᱢᱟᱱᱮ ᱯᱨᱟᱭ ᱞᱮᱠᱟ ᱡᱤᱱᱤᱥ ᱜᱮ ᱪᱟᱥᱚᱜ-ᱟ ᱡᱮᱢᱚᱱ ᱚᱠᱟᱴᱟᱜ ᱡᱤᱱᱤᱥ ᱵᱟᱫ ᱵᱚᱱᱟ ᱠᱷᱟᱹᱞᱤ ᱟᱯᱮᱞ ᱫᱟᱨᱮ ᱠᱚ ᱟᱨ ᱠᱚᱢᱞᱟ ᱫᱟᱨᱮ ᱠᱚ ᱢᱟᱱᱮ ᱡᱚᱢᱟᱜ ᱯᱷᱚᱞᱢᱩᱞ ᱠᱤᱪᱷᱩ ᱴᱟ ᱟᱨᱠᱤ ᱵᱟᱫ ᱵᱟᱠᱷᱟᱡ ᱫᱚ ᱡᱚᱛᱚ ᱠᱷᱤᱨᱟᱹ ᱦᱩᱭᱛᱮ
ᱦᱮᱸ ᱮᱛᱮᱫ ᱢᱟᱱᱮ ᱱᱚᱣᱟ ᱤᱯᱟᱹᱮᱞ ᱥᱮ ᱱᱚᱣᱟ ᱤᱭᱟᱹ ᱫᱟᱨᱮ ᱠᱚᱫᱚ ᱦᱟᱸᱜ ᱮᱱᱛᱮᱜ ᱱᱚᱣᱟ ᱟᱵᱚ ᱫᱤᱥᱚᱢ ᱥᱮ ᱱᱚᱣᱟ ᱯᱟᱦᱴᱟ ᱥᱮᱫ ᱚᱱᱟ ᱛᱚ ᱵᱟᱝ ᱪᱟᱥᱚᱜ-ᱟ ᱚᱱᱟ ᱫᱚ ᱦᱟᱸᱜ ᱮᱠᱮᱱ ᱚᱱᱟ ᱵᱚᱨᱚᱯᱷ ᱫᱤᱥᱚᱢ ᱱᱟᱠᱷᱟ ᱜᱮ ᱪᱟᱥᱚᱜ-ᱟ ᱮᱱᱛᱮ ᱚᱱᱛᱮᱱᱟᱜ᱾ ᱚᱱᱟ ᱨᱮᱱᱟᱜ ᱦᱚᱭ ᱦᱤᱸᱥᱤᱫ ᱚᱱᱟ ᱦᱤᱥᱟᱹᱵᱽ ᱛᱮᱜᱮ ᱢᱮᱱᱟᱜ-ᱟ᱾
ᱦᱮᱸ ᱠᱷᱟᱹᱞᱤ ᱚᱱᱟ ᱠᱚᱜᱮ ᱵᱟᱝ ᱪᱟᱥᱚᱜ-ᱟ ᱟᱨ ᱵᱟᱠᱷᱟᱡ ᱯᱨᱟᱭ ᱠᱚᱢ ᱵᱮᱥᱤ ᱫᱚ ᱡᱚᱛᱚ ᱜᱮ ᱪᱟᱥᱚᱜ-ᱟ ᱟᱨᱠᱤ᱾
ᱦᱩᱸ ᱦᱩᱸ ᱟᱨ ᱛᱚᱵᱮ ᱟᱞᱮ ᱥᱮᱫ ᱢᱟ ᱱᱮᱛᱟᱨ ᱢᱟ ᱱᱚᱝᱠᱟ ᱯᱟᱢᱯ ᱠᱚ ᱚᱠᱚᱭ ᱚᱠᱚᱭ ᱠᱚ ᱵᱟᱹᱭᱥᱟᱹᱣ ᱵᱟᱲᱟ ᱠᱟᱫᱟ᱾ ᱩᱱᱠᱩ ᱫᱚ ᱦᱟᱸᱜ ᱱᱚᱣᱟ ᱥᱚᱵᱽᱡᱤ ᱮᱢᱟᱱ ᱠᱚ ᱟᱹᱰᱤ ᱡᱟᱹᱥᱛᱤ ᱛᱤ ᱠᱚ ᱪᱟᱥ ᱫᱟ ᱡᱚᱛᱚ ᱞᱮᱠᱟᱱ ᱥᱚᱵᱽᱡᱤ ᱜᱮ ᱟᱫᱚ ᱟᱯᱱᱟᱨ ᱢᱚᱛᱚᱡ ᱞᱟᱹᱜᱤᱫ ᱫᱚᱦᱟᱸᱜ ᱵᱟᱝ ᱢᱟᱱᱮ ᱱᱚᱣᱟ ᱵᱤᱡᱽᱱᱮᱥ ᱞᱮᱠᱟ ᱛᱮᱠᱚ ᱠᱚᱨᱟᱣ ᱫᱟ ᱦᱟᱸᱜ ᱵᱤᱡᱽᱱᱮᱥ ᱚᱠᱟᱴᱟ ᱦᱟᱴ ᱵᱟᱡᱟᱨ ᱠᱚ ᱟᱠᱷᱨᱤᱧ ᱞᱟᱹᱜᱤᱫ ᱵᱟᱹᱲᱛᱤ ᱠᱚ ᱪᱟᱥ ᱫᱟ ᱞᱟᱹᱴᱩ ᱞᱟᱹᱴᱩ ᱠᱷᱮᱛ ᱠᱚᱨᱮ ᱟᱫᱚ ᱟᱯᱮ ᱥᱮᱫ ᱱᱚᱝ ᱠᱟ ᱪᱟᱥ ᱦᱩᱭᱩᱜ ᱠᱟᱱᱟ ᱥᱮ ᱟᱯᱱᱟᱨ ᱡᱚᱢ ᱢᱚᱛᱚᱡ ᱞᱟᱹᱜᱤᱫ ᱦᱟᱸᱜ?
ᱵᱟᱝ ᱟᱞᱮ ᱥᱮᱫ ᱢᱟᱱᱮ ᱡᱟᱹᱥᱛᱤ ᱵᱷᱟᱜ ᱜᱮ ᱟᱯᱱᱟᱨ ᱜᱮ ᱢᱟᱱᱮ ᱯᱨᱟᱭ ᱞᱮᱠᱟ ᱦᱚᱲᱟᱜ ᱢᱮᱱᱟᱜ ᱛᱟᱠᱚ ᱜᱮ ᱟᱨᱦᱚᱸ ᱢᱟᱱᱮ ᱟᱹᱠᱷᱨᱤᱧ ᱠᱤᱨᱤᱧ ᱞᱟᱹᱜᱤᱫ ᱦᱚᱸ ᱢᱮᱱᱟᱜ ᱜᱮᱭᱟ ᱛᱟᱨᱯᱚᱨᱮ ᱡᱮᱡᱮ ᱟᱞᱮ ᱥᱮᱫ ᱫᱚ ᱫᱤᱠᱩ ᱪᱷᱟᱹᱛᱤᱠ ᱢᱮᱱᱟᱜ ᱠᱚᱣᱟ ᱡᱟᱹᱥᱛᱤ ᱛᱚ ᱟᱫᱚ ᱩᱱᱠᱩ ᱦᱚᱸᱠᱚ ᱪᱟᱥ ᱟᱵᱟᱫ ᱵᱟᱲᱟᱭ ᱜᱮᱭᱟ ᱛᱚ ᱩᱱᱠᱩ ᱠᱚᱦᱚᱸ ᱢᱟᱱᱮ ᱟᱹᱰᱤ ᱤᱭᱟᱹ ᱜᱮᱭᱟ ᱟᱨᱠᱤ ᱚᱱᱟᱛᱮ ᱡᱟᱹᱥᱛᱤ ᱫᱚ ᱟᱹᱠᱷᱨᱤᱧ ᱫᱚ ᱵᱟᱝ ᱢᱟᱱᱮ ᱚᱲᱟᱜ ᱠᱚ ᱨᱮᱱᱟᱜ ᱩᱱᱠᱩ ᱫᱚ ᱡᱟᱹᱥᱛᱤ ᱥᱟᱨ ᱥᱟᱯᱞᱟ ᱠᱚ ᱞᱟᱜᱟᱣᱟ ᱥᱮ ᱡᱚᱢ ᱠᱚ ᱨᱮᱱᱟᱜ ᱫᱟᱨᱤ ᱠᱚ ᱡᱮᱱᱚ ᱢᱚᱸᱡᱽ ᱧᱮᱞᱚᱜ ᱟᱹᱠᱷᱨᱤᱧ ᱞᱟᱹᱜᱤᱫ ᱟᱨ ᱱᱮ ᱦᱚᱲ ᱫᱚ ᱫᱤᱥᱟᱹᱭᱮᱫ ᱠᱟᱱ ᱜᱮᱭᱟ ᱡᱚᱢ ᱞᱟᱹᱜᱤᱫ ᱦᱩᱭ ᱞᱮᱱᱠᱟᱱ ᱦᱩᱭ ᱮᱱᱟ ᱛᱚ ᱚᱱᱟ ᱤᱭᱟᱹᱛᱮ ᱟᱹᱰᱤ ᱡᱟᱹᱥ ᱛᱷᱤ ᱫᱚ ᱵᱟᱝᱞᱟᱜᱟ ᱦᱩᱭᱩᱜ ᱟᱨᱠᱤ
ᱟᱪᱪᱷᱟ ᱟᱪᱪᱷᱟ ᱦᱩᱸ ᱦᱩᱸ ᱦᱮᱸ ᱮᱠᱟᱞ ᱚᱱᱮ ᱚᱱᱟ ᱟᱞᱮ ᱥᱮᱫ ᱦᱚᱸ ᱱᱮᱛᱟᱨ ᱢᱟ ᱮᱛᱮᱫ ᱥᱟᱨ ᱥᱮ ᱠᱷᱟᱛ ᱮᱢᱟᱱ ᱠᱚ ᱟᱹᱰᱤ ᱡᱟᱹᱥᱛᱤ ᱜᱮ ᱞᱟᱜᱟᱜ ᱠᱟᱱᱟ ᱵᱟᱠᱷᱟᱡ ᱞᱟᱦᱟᱛᱮ ᱡᱚᱠᱷᱚᱱᱤᱧ ᱫᱤᱥᱟᱹᱭᱟ ᱵᱚᱞᱮ ᱠᱟᱹᱴᱤᱡ ᱜᱤᱧ ᱛᱟᱦᱮᱸ ᱠᱟᱱᱟ ᱩᱱ ᱡᱚᱠᱷᱟᱡ ᱫᱚ ᱦᱚᱜᱚ ᱱᱤᱭᱟᱹ ᱥᱟᱨ ᱠᱷᱟᱫᱽ ᱠᱚᱫᱚ ᱟᱹᱰᱤ ᱠᱚᱢ ᱠᱚ ᱞᱟᱜᱟᱣᱮᱫ ᱛᱟᱦᱮᱱᱟ ᱢᱤᱫᱵᱟᱨ ᱦᱚᱲ ᱜᱮ ᱢᱟᱱᱮ ᱟᱨᱦᱚᱸ ᱟᱹᱰᱤ ᱦᱟᱞᱠᱟ ᱦᱟᱞᱠᱟ ᱟᱠᱷᱟᱡ ᱫᱚ ᱱᱚᱣᱟ ᱜᱩᱨᱤᱡ ᱠᱚᱥ ᱥᱮ ᱛᱤᱱᱟᱹᱜ ᱢᱮᱱᱟᱜ ᱟᱠᱟᱫ ᱛᱚᱣᱟᱨ ᱠᱩ ᱚᱱ ᱚᱱᱟ ᱡᱤᱱᱤᱥ ᱜᱮᱠᱚ ᱞᱟᱜᱟᱣᱮᱫ ᱛᱟᱦᱮᱱᱟ ᱟᱨ ᱵᱷᱟᱜᱤ ᱥᱮ ᱱᱟᱯᱟᱭ ᱱᱚᱣᱟ ᱪᱟᱥᱵᱟᱥ ᱠᱚ ᱦᱩᱭᱩᱜ ᱠᱟᱱ ᱛᱟᱦᱮᱱᱟ ᱟᱫᱚ ᱱᱚᱣᱟ ᱠᱷᱟᱫ ᱥᱮ ᱥᱟᱨ ᱮᱢᱟᱱ ᱠᱷᱟᱹᱛᱤᱨ ᱛᱮᱜᱮ ᱦᱟᱸᱜ ᱱᱮᱛᱟᱨᱟᱜ ᱱᱚᱣᱟ ᱚᱛ ᱦᱟᱥᱟ ᱠᱚᱢ ᱧᱮᱞ ᱞᱮᱠᱷᱟᱡ ᱫᱚ ᱵᱟᱹᱲᱤᱡ ᱤᱫ ᱤᱫᱤᱜ ᱠᱟᱱᱟ ᱦᱟᱸᱜ ᱮᱱᱛᱮ ᱱᱮᱛᱟᱨ ᱡᱩᱫᱤ ᱠᱷᱟᱫ ᱥᱮ ᱥᱟᱨ ᱠᱚ ᱵᱟᱢ ᱞᱟᱜᱟᱣᱟ ᱛᱚᱵᱮ ᱚᱱᱟ ᱪᱟᱥᱵᱟᱥ ᱦᱩᱭ ᱜᱮ ᱵᱟᱝ ᱦᱩᱭᱩᱜ ᱛᱟᱢᱟ ᱢᱟᱱᱮ ᱚᱱᱟ ᱠᱷᱟᱫᱽ ᱵᱩᱨ ᱥᱟ ᱜᱮ ᱱᱚᱣᱟ ᱠᱷᱮᱛ ᱫᱚ ᱦᱟᱸᱜ ᱢᱮᱱᱟᱜ-ᱟ ᱱᱮᱛᱟᱨ ᱫᱚ ᱦᱟᱸᱜ ᱟᱯᱮ ᱥᱮᱱᱟᱜ ᱠᱷᱮᱛ ᱠᱚ ᱪᱮᱫ ᱞᱮᱠᱟ ᱪᱟᱵᱟᱣ ᱠᱟᱱᱟ? ᱱᱚᱝᱠᱟ ᱜᱮ ᱥᱮ ᱵᱮᱜᱚᱨ ᱠᱷᱟᱛ
ᱨᱮᱭᱟᱜ ᱟᱯᱮ ᱥᱮᱫ ᱞᱮᱠᱟᱜᱮ ᱩᱱᱟᱹᱜ ᱠᱷᱟᱫᱽ ᱪᱷᱟᱲᱟ ᱵᱟᱝ ᱦᱩᱭᱩᱜ-ᱟ ᱱᱤᱭᱟᱹ ᱜᱩᱨᱤᱡ ᱥᱟᱨᱮᱢ ᱞᱟᱜᱟᱣᱟ ᱟᱨᱦᱚᱸ ᱱᱤᱭᱟᱹ ᱠᱤᱨᱤᱧ ᱥᱟᱦᱟᱨ ᱠᱚᱦᱚᱸ ᱞᱟᱜᱟᱣ ᱦᱩᱭᱩᱜ-ᱟ ᱵᱟᱠᱷᱟᱡ ᱫᱚ ᱵᱟᱝ ᱵᱟᱛᱨᱟᱜ ᱛᱟᱢᱟ ᱫᱤᱠᱩ ᱪᱷᱟᱛᱤᱠ ᱫᱚ ᱡᱚ ᱛᱚ ᱵᱟᱱᱟᱨ ᱠᱚ ᱞᱟᱜᱟᱣᱟ ᱩᱱᱠᱩᱣᱟᱜ ᱫᱚ ᱢᱪᱚᱜᱼᱟ ᱟᱢᱟᱜ ᱫᱚ ᱵᱟᱝ ᱢᱚᱪᱚᱜ ᱛᱟᱢᱟ ᱛᱚ ᱟᱢ ᱦᱚᱸ ᱱᱤᱡᱮᱨ ᱢᱚᱱ ᱞᱟᱜᱤᱫ ᱛᱷᱚᱲᱟ ᱜᱟᱱ ᱤᱭᱟᱹ ᱧᱚᱜ ᱤᱠᱟᱹᱣᱟ ᱟᱫᱚ ᱢᱮᱱ ᱫᱟ ᱵᱟᱝ ᱱᱮ ᱦᱚᱲ ᱦᱚᱸ ᱞᱟᱜᱟᱣ ᱦᱩᱭᱩᱜᱼᱟ ᱡᱮᱱᱚ ᱩᱱᱠᱩ ᱞᱮᱠᱟ ᱦᱩᱭᱩᱜ
ᱮᱠᱟᱞ ᱮᱠᱟᱞ
ᱦᱮᱭ
ᱟᱫᱚ ᱱᱚᱜᱚ ᱱᱤᱭᱟᱹ ᱠᱚ ᱠᱷᱟᱫ ᱮᱢᱟᱱ ᱞᱟᱜᱟᱣ ᱠᱟᱛ ᱛᱤᱨ ᱛᱮᱜᱮ ᱦᱟᱸᱜ ᱱᱮᱛᱟᱨ ᱧᱮᱞᱚᱜᱚᱜ ᱠᱟᱱᱟ ᱟᱞᱮ ᱥᱮᱫ ᱱᱚᱠᱟ. ᱧ ᱚᱱᱢᱟᱱ ᱵᱟᱲᱟᱣ ᱠᱟᱫᱟ ᱡᱮ ᱠᱟᱴᱠᱚᱢ ᱠᱚ ᱥᱮ ᱪᱰᱜᱚᱡ ᱦᱟᱹᱠᱩ ᱠᱚ ᱚᱠᱟ ᱫᱚ ᱵᱟᱹᱫᱽ ᱵᱟᱹᱭᱦᱟᱹᱲ ᱠᱚᱨᱮ ᱠᱚ ᱧᱟᱢᱚᱜ ᱠᱟᱱ ᱛᱟᱦᱮ ᱱᱟ ᱩᱱᱠᱩ ᱢᱟᱱᱮ ᱧᱟᱢᱜᱮ ᱵᱟᱢ ᱧᱟᱢ ᱠᱚᱣᱟ ᱮᱱᱛᱮ ᱞᱟᱦᱟ ᱛᱮᱫᱚ ᱠᱷᱟᱹᱞᱤ ᱱᱚᱝᱠᱟᱢ ᱵᱚᱞᱚ ᱞᱮᱱ ᱠᱷᱟᱱ ᱜᱮ ᱠᱷᱮᱛ ᱨᱮ ᱢᱤᱫᱴᱮᱱ ᱵᱟᱨᱭᱟ ᱠᱟᱴᱠᱚᱢ ᱠᱚᱫᱚᱢ ᱧᱮᱞ ᱧᱟᱢᱮ ᱜᱮᱭᱟ ᱥᱮᱟᱢ ᱦᱟᱛᱲᱟᱹᱣ ᱵᱟᱲᱟᱭ ᱢᱮ ᱧᱟᱢᱮ ᱜᱮᱭᱟᱢ ᱱᱮᱛᱟᱨ ᱫᱚ ᱡᱟᱦᱟ ᱛᱤᱱᱟᱜ ᱮᱢ ᱦᱟᱛᱲᱟᱣ ᱡᱟᱦᱟ ᱛᱤᱱᱟᱹᱜ ᱜᱚᱴᱟᱢ ᱥᱮᱸᱫᱽᱨᱟ ᱵᱟᱲᱟᱭᱟ ᱪᱤᱞᱤ ᱦᱚᱸ ᱵᱟᱢ ᱧᱟᱢᱮᱭᱟ ᱚᱱᱮᱢ ᱢᱮᱱ ᱫᱟᱲᱮᱭᱟᱜᱼᱟ ᱵᱚᱞᱮ ᱠᱚ ᱢᱟᱨᱟᱣ ᱪᱟᱵᱟ ᱟᱠᱟᱱᱟ ᱥᱮ ᱠᱚ ᱜᱚᱡ ᱪᱟᱵᱟᱭᱮᱱᱟ ᱥᱮ ᱚᱱᱟ ᱵᱚᱝᱥᱚ ᱜᱮ ᱢᱟᱱᱮ ᱠᱷᱚᱛᱚᱢ ᱪᱟᱵᱟ ᱠᱟᱱ ᱛᱟᱠᱚᱣᱥ ᱦᱟᱸᱜ ᱱᱚᱣᱟ ᱨᱮᱱᱟᱜ ᱠᱟᱨᱚᱱ ᱫᱚ ᱱᱚᱜᱚ ᱱᱤᱭᱟᱹ ᱠᱩᱥᱟᱨ ᱥᱮ ᱱᱚᱜᱚᱭ ᱠᱷᱟᱫᱽ ᱠᱚ ᱠᱟᱱᱟ ᱚᱱᱮ ᱚᱱᱟ ᱠᱷᱟᱹᱛᱤᱨ ᱛᱮᱜᱮ ᱦᱟᱸᱜ ᱛᱚ ᱟᱯᱮ ᱥᱮᱫ ᱱᱚᱣᱟ ᱠᱟᱴᱠᱚᱢ ᱠᱚᱠᱚ ᱧᱟᱢᱚᱜ ᱜᱮᱭᱟ ᱥᱮ ᱵᱟᱝ ᱦᱟᱸᱜᱲ?
ᱧᱟᱢᱚᱜ ᱜᱮᱭᱟ ᱠᱚ ᱢᱟᱱᱮ ᱟᱹᱰᱤ ᱡᱮᱴᱟ ᱠᱷᱟᱞ ᱰᱚᱵᱟ ᱠᱚᱨᱮ ᱠᱚ ᱧᱟᱢᱚᱜᱼᱟ ᱟᱨᱠᱤ ᱧᱟᱢᱚᱜ ᱜᱮᱭᱟ ᱠᱚ ᱟᱹᱰᱤ ᱠᱚᱢ ᱚᱱᱠᱟ ᱞᱟᱦᱟ ᱞᱮᱠᱟᱛᱮ ᱵᱟᱠᱚ ᱧᱟᱢᱚᱜ ᱠᱟᱱᱟ ᱡᱮᱢᱚᱱ ᱞᱟᱦᱟ ᱛᱮᱫᱚ ᱱᱤᱭᱟᱹ ᱚᱲᱟᱜ ᱵᱷᱮᱫ ᱯᱮ ᱛᱮᱜᱮᱢ ᱜᱚᱡ ᱛᱷᱟᱠᱟ ᱟ ᱱᱤᱛᱚᱜ ᱫᱚ ᱵᱟᱝ ᱡᱮᱢᱱ ᱢᱤᱫᱴᱮᱡ ᱡᱟᱭᱜᱟ ᱨᱤᱜᱩ ᱡᱮᱢᱚᱱ ᱠᱷᱟᱞ ᱠᱚ ᱢᱮᱱᱟᱜᱼᱟ ᱚᱱᱟ ᱡᱜᱟ ᱨᱮᱫᱚ ᱠᱳᱱᱚ ᱪᱟᱥ ᱟᱵᱟᱫ ᱵᱟᱝ ᱦᱳᱭᱳᱜ ᱠᱟᱱᱟ ᱛᱚ ᱚᱱᱟ ᱠᱚ ᱡᱟᱭᱜᱟ ᱨᱮᱠᱚ ᱧᱟᱢᱚᱜᱼᱟ ᱟᱨᱠᱤ
ᱟᱪᱷᱟ ᱟᱪᱷᱟ
ᱟᱨ ᱵᱟᱠᱟᱱ ᱱᱤᱭᱟᱹ ᱪᱟᱥ ᱟᱵᱟᱫ ᱡᱟᱭᱜᱟ ᱨᱮᱫᱚ ᱵᱟᱠᱚ ᱧᱟᱢᱚᱜᱼᱟ ᱞᱟᱦᱟ ᱡᱮᱢᱚᱱ ᱦᱩᱲᱩ ᱜᱚᱰᱟᱼᱼ ᱠᱚᱨᱮ ᱠᱚ ᱧᱟᱢᱚᱜ ᱠᱟᱱ ᱛᱟᱦᱮᱱᱟ ᱦᱩᱲᱩ ᱨᱚᱦᱚᱭ ᱵᱟᱲᱟ ᱠᱟᱛᱮᱫ ᱡᱟᱦᱟᱸᱭ ᱫᱚ ᱥᱤᱛᱩᱝᱼᱟ ᱨᱮᱜᱮ ᱟᱞᱮ ᱥᱮᱫᱼᱼ ᱛᱚᱠᱷᱚᱱ ᱚᱱᱟ ᱚᱭᱮᱫᱟᱨ ᱨᱮ ᱛᱚᱠᱷᱚᱱᱟᱜ ᱳᱭᱮᱫᱟᱨ ᱨᱮ ᱛᱚᱠᱷᱚᱱ ᱥᱤᱛᱩᱝ ᱞᱮᱠᱷᱟᱱ ᱫᱟᱜ ᱞᱚᱞᱚ ᱞᱮᱠᱷᱟᱱ ᱠᱟᱴᱠᱚᱢ ᱠᱚ ᱢᱟᱱᱮ ᱚᱴᱳᱢᱮᱴᱤᱠᱼᱼ ᱦᱩᱲᱩ ᱫᱟᱨᱮ ᱨᱮᱠᱚ ᱫᱮᱡᱚᱜ ᱠᱟᱱ ᱛᱟᱦᱮᱱᱚᱜ ᱦᱮᱸ᱾ ᱠᱷᱟᱹᱞᱤ ᱪᱟᱞᱟᱜ ᱢᱮ ᱴᱤᱯᱤᱱ ᱠᱚ ᱱᱤᱭᱟᱹ ᱥᱮ ᱡᱟᱦᱟᱱᱟᱜ ᱠᱚ ᱱᱤᱭᱟᱹ ᱚᱱᱟ ᱨᱮᱢ ᱥᱟᱵ ᱠᱟᱛᱮᱢ ᱵᱷᱚᱨᱟᱣ ᱠᱚᱣᱟ᱾ ᱛᱚ ᱱᱮᱛᱟᱨ ᱢᱟ ᱚᱱᱠᱟ ᱢᱟ ᱵᱟᱝᱜᱮ ᱦᱳᱭᱳᱜ ᱠᱟᱱᱼᱼ ᱛᱚᱵᱮ ᱮᱠᱫᱚᱢ ᱪᱟᱞᱟᱜ ᱦᱳᱭᱼᱟ ᱚᱠᱟ ᱠᱚ ᱡᱟᱭᱜᱟ ᱨᱮ ᱪᱟᱥᱵᱟᱥ ᱵᱟᱝ ᱦᱩᱭᱩᱜ ᱠᱟᱱᱟ ᱚᱱᱟ ᱠᱚ ᱡᱟᱭᱜᱟ ᱪᱟᱞᱟᱜ ᱦᱩᱭᱩᱜ ᱠᱟᱱᱟ᱾
ᱟᱪᱪᱷᱟ ᱟᱪᱪᱷᱟ᱾ ᱦᱮᱸ ᱢᱟᱱᱮ ᱜᱚᱴᱟ ᱯᱟᱲᱟ ᱜᱮ ᱥᱮ ᱜᱚᱴᱟ ᱫᱤᱥᱚᱢ ᱜᱮ ᱦᱟᱜ ᱱᱚᱜ ᱱᱚᱝᱠᱟ ᱢᱟᱱᱮ ᱠᱷᱟᱛ ᱮᱢᱟᱱ ᱠᱷᱟᱹᱛᱤᱨ ᱛᱮ ᱱᱩᱱᱠᱩᱼᱼ ᱠᱟᱴᱠᱚᱢ ᱥᱮ ᱪᱚᱲᱜᱚᱡ ᱦᱟᱹᱠᱩ ᱠᱚ ᱡᱚᱛᱚ ᱠᱚ ᱪᱟᱵᱟ ᱠᱚᱼᱼ ᱠᱷᱟᱹᱞᱤᱢ ᱧᱟᱢᱮ ᱠᱷᱟᱡ ᱫᱚ ᱱᱚᱣᱟ ᱫᱟᱨᱦᱟ ᱠᱚᱨᱮ ᱥᱮ ᱜᱟᱹᱰᱭᱟᱹ ᱢᱟᱱᱮᱼᱼ ᱥᱮ ᱜᱟᱰᱟ ᱠᱚᱨᱮ ᱜᱮ ᱦᱟᱸᱜᱼᱼ ᱟᱫᱚᱢ ᱟᱫᱚᱢ ᱜᱟᱰᱟ ᱜᱟᱹᱰᱭᱟᱹ ᱠᱚᱨᱮ ᱜᱮ ᱦᱟᱸᱜ ᱵᱟᱠᱷᱟᱡ ᱫᱚ ᱜᱟᱹᱰᱭᱟᱹ ᱠᱚᱨᱮ ᱦᱚᱸ ᱪᱟᱵᱟ ᱵᱟᱲᱟᱜ ᱠᱟᱱᱟ ᱠᱚ ᱮᱠᱮᱱᱼᱼ ᱩᱞ ᱦᱟᱹᱠᱩ ᱠᱚ ᱩᱱᱠᱩ ᱜᱮᱢ ᱧᱟᱢ ᱠᱚᱣᱟ ᱵᱟᱠᱷᱟᱡ ᱚᱠᱟ ᱟᱡ ᱛᱮᱠᱚ ᱡᱟᱱᱟᱢᱚᱜᱼᱼ ᱩᱱᱠᱩ ᱫᱚ ᱦᱟᱸᱜ ᱜᱚᱝᱜᱷᱟ ᱠᱚ ᱩᱱᱠᱩ ᱫᱚ ᱦᱟᱸᱜ ᱠᱚ ᱪᱟᱵᱟᱜ ᱠᱟᱱᱟ ᱦᱟᱸᱜ᱾
ᱟᱹᱥᱩᱞ ᱦᱟᱠᱩ ᱢᱟ ᱚᱱᱮᱛᱮ ᱱᱤᱡᱮ ᱛᱮᱜᱮ ᱟᱲᱟᱜ ᱠᱚ ᱦᱩᱭᱩᱜ ᱠᱟᱱᱟ ᱛᱟᱨᱯᱚᱨᱮ ᱡᱚᱢ ᱠᱤᱪᱷᱩᱴᱟ ᱮᱢ ᱵᱟᱲᱟ ᱠᱟᱛᱮ ᱚᱱᱮ ᱠᱚ ᱧᱟᱢᱚᱜ ᱠᱟᱱᱟᱼᱼ ᱠᱟᱱᱟ ᱵᱟᱠᱷᱟᱡ ᱩᱱᱠᱩ ᱦᱚᱸ ᱵᱟᱠᱚ ᱧᱟᱢ ᱠᱚᱣᱟ ᱫᱟᱨᱟ᱾
ᱟᱫᱚ ᱱᱚᱛᱮᱧᱼᱼ ᱱᱚᱣᱟ ᱟᱯᱮ ᱢᱟ ᱵᱚᱨᱫᱷᱚᱢᱟᱱ ᱱᱟᱠᱷᱟ ᱟᱫᱚ ᱚᱱᱛᱮ ᱢᱟ ᱟᱞᱮᱥᱮᱫ ᱨᱮᱱ ᱦᱚᱲ ᱦᱚᱼᱼ ᱠᱚ ᱪᱟᱞᱟᱣ ᱵᱟᱲᱟᱣ ᱠᱟᱱ ᱜᱮᱭᱟ ᱯᱮᱲᱟ ᱦᱚᱲ ᱠᱚᱦᱚᱸ ᱢᱮᱱᱟᱜ ᱠᱚᱣᱟ ᱟᱫᱚᱧ ᱵᱟᱲᱟᱭᱟ ᱵᱚᱞᱮ ᱚᱱᱛᱮ ᱫᱚᱼᱼ ᱩᱱᱠᱩᱣᱟᱜ ᱡᱟᱭᱜᱟ ᱫᱚ ᱵᱟᱝ ᱠᱟᱱᱟ ᱦᱟᱸᱜ ᱟᱫᱚᱼᱼ ᱮᱴᱟᱜ ᱦᱚᱲ ᱱᱚᱣᱟ ᱫᱤᱠᱩ ᱠᱚᱣᱟᱜ ᱡᱟᱭᱜᱟᱨᱮ ᱢᱚᱛᱚ ᱛᱟᱦᱮᱱ ᱠᱟᱱᱟ ᱠᱚ ᱟᱨ ᱵᱟᱹᱭ ᱵᱟᱹᱭ ᱛᱮ ᱱᱚᱝᱠᱟᱼᱼ ᱡᱟᱭᱜᱟ ᱠᱚ ᱠᱤᱨᱤᱧ ᱵᱟᱲᱟ ᱠᱮᱫᱟ, ᱟᱨ ᱱᱚᱜᱱᱚᱝᱠᱟ ᱪᱟᱥᱵᱟᱥ ᱠᱚ ᱦᱳᱭ ᱵᱟᱲᱟ ᱠᱟᱱᱟ ᱟᱫᱚ ᱟᱯᱮ ᱫᱚ ᱚᱨᱤᱡᱤᱱᱟᱞᱼᱼ ᱚᱸᱰᱮᱱ ᱠᱚ ᱦᱚᱲ ᱠᱟᱱ ᱜᱮᱭᱟᱯᱮ ᱥᱮ ᱟᱯᱮ ᱦᱚᱸ ᱟᱞᱮ ᱱᱚᱛᱮᱱ ᱠᱷᱚᱡ ᱯᱮ ᱪᱟᱞᱟᱣ ᱦᱚᱲ ᱠᱟᱱᱟ ᱦᱟᱜ?
ᱵᱟᱝ ᱟᱞᱮᱫᱚ ᱚᱱᱛᱮᱱ ᱠᱚᱛᱚ ᱵᱟᱝ ᱠᱟᱱᱟᱞᱮ ᱟᱞᱮᱫᱚ ᱵᱟᱝ ᱟᱞᱮ ᱫᱚ ᱚᱱᱛᱮᱱ ᱠᱚᱫᱚ ᱵᱟᱝ ᱠᱟᱱᱟᱞᱮ ᱟᱞᱮ ᱫᱚ ᱵᱚᱨᱫᱷᱚᱢᱟᱱ ᱠᱷᱚᱱ ᱛᱚ ᱵᱟᱝ ᱵᱚᱨᱫᱷᱚᱢᱟᱱ ᱥᱮᱫ ᱠᱷᱚᱱ ᱢᱟᱱᱮ ᱡᱷᱟᱹᱞ ᱜᱮ ᱦᱤᱡᱩᱜ ᱦᱩᱭᱩᱜᱼᱟ ᱟᱞᱮ ᱫᱚ ᱡᱮᱢᱚᱱ ᱟᱞᱮ ᱫᱚ ᱩᱛᱛᱚᱨ ᱫᱤᱱᱟᱡᱽᱯᱩᱨ ᱨᱮᱱ ᱦᱚᱲ ᱠᱟᱱᱟ ᱞᱮ ᱟᱨᱠᱤ ᱚᱭᱮᱥᱴ ᱵᱮᱝᱜᱚᱞ᱾ ᱚᱱᱛᱮ ᱠᱚ ᱢᱮᱛᱟᱜ ᱠᱟᱱᱟ ᱚᱱᱛᱮ ᱫᱚ ᱵᱚᱨᱫᱷᱚᱢᱟᱱ ᱫᱚ ᱟᱞᱮᱼᱼ ᱟᱨᱠᱤ ᱡᱟᱹᱲ ᱜᱮᱭᱟ ᱦᱳᱭ ᱚᱱᱛᱮᱱᱠᱩ ᱠᱟᱱᱟᱞᱮ ᱟᱨ ᱡᱮᱴᱟᱞᱮ ᱟᱞᱮᱭᱟᱜᱼᱼ ᱢᱟᱱᱮ ᱟᱞᱮ ᱫᱚ ᱡᱮᱢᱚᱱ ᱡᱚᱛᱞᱟᱭ ᱠᱷᱮᱛ ᱵᱟᱹᱭᱦᱟᱹᱲ ᱠᱚ ᱢᱮᱱᱟᱜ ᱛᱟᱞᱮᱭᱟ ᱥᱮ ᱱᱤᱡᱮ ᱫᱚ ᱟᱨ ᱯᱟᱨᱥᱚᱱᱟᱞ ᱠᱟᱱᱼᱼ ᱛᱟᱞᱮᱭᱟ ᱡᱮ ᱢᱟᱱᱮ ᱤᱧ ᱞᱟᱹᱴᱩ ᱵᱟᱨ ᱨᱮᱱ ᱞᱟᱹᱴᱩ ᱵᱟᱨ ᱨᱮᱱ ᱞᱟᱼᱼ
ᱦᱮᱸᱢ ᱛᱚ ᱦᱟᱯᱲᱟᱢ ᱠᱚᱠᱚ ᱦᱮᱡ ᱞᱮᱱᱟ ᱩᱱ ᱡᱚᱠᱷᱚᱡ ᱚᱱᱟᱚ ᱛᱟᱦᱮᱸ ᱵᱟᱥᱟᱣ ᱟᱯᱱᱟᱨ ᱠᱷᱮᱛ ᱥᱮ ᱵᱟᱝ,
ᱦᱮᱸ ᱚᱸᱰᱮᱱᱟᱜ ᱠᱟᱱᱟ ᱛᱚᱠᱷᱚᱱ ᱜᱮ ᱟᱨ ᱠᱤᱪᱷᱩᱴᱟ ᱦᱚᱲ ᱢᱮᱱᱟᱜ ᱠᱚᱜᱭᱟ ᱟᱞᱮ ᱥᱮᱫ ᱦᱚᱸ ᱢᱟᱱᱮ ᱵᱟᱝᱞᱟᱫᱮᱥ ᱠᱷᱚᱱᱟᱜ ᱠᱚᱼᱼ ᱦᱮᱡ ᱵᱟᱲᱟᱣ ᱟᱠᱟᱱᱟ ᱠᱤᱪᱷᱩᱴᱟ,
ᱦᱩᱸ ᱟᱪᱪᱷᱟ ᱟᱪᱪᱷᱟ ᱟᱨ ᱛᱚᱵᱮ ᱫᱤᱱᱟᱡᱽᱯᱩᱨ ᱢᱟ ᱟᱞᱮᱥᱮᱫ ᱢᱟ ᱟᱹᱰᱤᱼᱼ ᱯᱨᱚᱥᱤᱫ ᱜᱮᱭᱟ ᱱᱚᱣᱟ ᱚᱱᱛᱮᱱᱟᱜ ᱧᱩᱛᱩᱢ ᱫᱚ ᱱᱚᱣᱟ ᱫᱚ ᱦᱟᱸᱜ ᱡᱟᱛᱨᱟ ᱮᱢᱟᱱ ᱠᱷᱟᱹᱛᱤᱨ ᱛᱮᱼᱼ ᱢᱟᱱᱮ ᱟᱹᱰᱤ ᱡᱟᱹᱥᱛᱤ ᱱᱚᱛᱮ ᱫᱚ ᱦᱟᱸᱜ ᱡᱟᱦᱟᱸᱭ ᱜᱮ ᱱᱚᱣᱟ ᱡᱟᱛᱨᱟ ᱠᱚ ᱦᱩᱭᱩᱜᱼᱟ ᱟᱫᱚᱞᱮ ᱢᱮᱱᱟ ᱵᱚᱞᱮ ᱦᱮᱸ ᱱᱤᱭᱟᱹ ᱫᱚ ᱫᱤᱱᱟᱡᱽᱯᱩᱨ ᱠᱟᱱᱟ ᱠᱚ ᱦᱟᱸᱜ᱾ ᱟᱫᱚ ᱚᱱᱮ ᱚᱱᱠᱟ ᱫᱷᱟᱨᱟ ᱛᱚᱵᱮ ᱱᱮᱛᱟᱨ ᱫᱚ ᱟᱯᱮ ᱥᱮᱫ ᱠᱚᱨᱮᱱ ᱱᱚᱣᱟ ᱫᱤᱱᱟᱡᱽᱯᱩᱨ ᱥᱮ ᱡᱟᱛᱨᱟ ᱯᱟᱨᱴᱤ ᱠᱩᱼᱼ ᱚᱝᱠᱟ ᱠᱚ ᱥᱟᱵ ᱥᱟᱯᱲᱟᱣᱮᱫ ᱠᱟᱱ ᱜᱮᱭᱟ ᱥᱮ ᱱᱮᱛᱟᱨ ᱫᱚ ᱦᱟᱸᱜ ᱪᱟᱵᱟ ᱧᱚᱜ ᱱᱟᱦᱟᱸᱜ᱾
ᱱᱮᱛᱟᱨ ᱦᱚᱸᱠᱚ ᱥᱟᱵ ᱥᱟᱯᱲᱟᱣᱮᱫ ᱠᱟᱱ ᱜᱮᱭᱟ ᱚᱱᱠᱟ ᱫᱚ ᱵᱟᱝ ᱞᱟᱦᱟᱛᱮ ᱞᱮᱠᱟ ᱡᱮᱢᱚᱱ ᱦᱩᱭᱩᱜᱼᱼ ᱦᱩᱭᱩᱜ ᱠᱟᱱ ᱛᱟᱦᱮᱚᱜᱱᱟ ᱱᱮᱛᱟᱨ ᱫᱚ ᱚᱱᱠᱟ ᱫᱚ ᱵᱟᱝ ᱦᱩᱭᱩᱜ ᱠᱟᱱᱟ ᱮᱫᱚ ᱠᱚᱢ ᱜᱮ ᱦᱩᱭᱩᱜ ᱠᱟᱱᱟ᱾
ᱟᱪᱪᱷᱟ ᱟᱪᱪᱷᱟ᱾
ᱟᱪᱪᱷᱟ ᱴᱷᱤᱠ ᱜᱮᱭᱟ ᱜᱚᱝᱠᱮ, ᱴᱟᱭᱤᱢ ᱦᱚᱸ ᱦᱩᱭᱮᱱ ᱛᱟᱞᱟᱝ-ᱟ ᱟᱨ ᱯᱚᱨᱮ ᱛᱮ ᱦᱟᱸᱜ ᱱᱮᱠᱥᱴ ᱴᱟᱭᱤᱢ ᱜᱚᱞᱯᱚ ᱦᱩᱭᱩᱜ ᱠᱟᱱᱟ ᱾
ᱮᱠᱟ ᱮᱠᱟᱞ, ᱱᱚᱜᱚᱭ ᱦᱚᱸ ᱴᱟᱭᱤᱢ ᱦᱚᱸ ᱦᱩᱭᱩᱜ ᱠᱟᱱ ᱜᱮᱭᱟ ᱦᱟᱸᱜ, ᱮᱥᱮ ᱫᱚ ᱟᱡ ᱛᱮᱦᱚ ᱠᱟ ᱴᱟᱜ ᱜᱮᱭᱟ ᱚᱱᱟ ᱛᱮᱫᱚ ᱪᱮᱫ ᱡᱟᱦᱟᱱᱟᱜ ᱚᱥᱩᱵᱤᱫᱟ ᱫᱚ ᱵᱟᱹᱱᱩᱜᱼᱟ ᱾
ᱟᱪᱪᱷᱟ ᱾ ᱟᱪᱪᱷᱟ ᱴᱷᱤᱠ ᱜᱮᱭᱟ ᱛᱟᱦᱞᱮ ᱱᱮᱠᱥᱴ ᱴᱟᱭᱤᱢ ᱜᱚᱞᱯᱚ ᱦᱩᱭᱩᱜ ᱠᱟᱱᱟ ᱦᱟᱸᱜ ᱾
ᱴᱷᱤᱠ ᱜᱮᱭᱟ ᱛᱚᱵᱮ ᱤᱧ ᱥᱮᱫ ᱠᱷᱚᱱᱟᱜ ᱟᱭᱢᱟ ᱥᱟᱨᱦᱟᱣ ᱾
ᱦᱮᱸ ᱴᱷᱤᱠ ᱜᱮᱭᱟ, ᱦᱮᱸ ᱛᱟᱦᱚᱞᱮ ᱤᱧ